ᱦᱮᱞᱳ᱾
ᱦᱮᱞᱳ, ᱦᱮᱸ ᱜᱚᱝᱠᱮ ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ ᱜᱚᱝᱠᱮ᱾
ᱦᱮᱸ ᱜᱚᱝᱠᱮ ᱟᱪᱪᱷᱟ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ?
ᱱᱚᱜ-ᱚᱭ ᱜᱚᱝᱠᱮ ᱚᱲᱟᱜ ᱠᱚᱨᱮ ᱜᱮ ᱱᱤᱛᱚᱜ ᱫᱚ ᱵᱚᱨᱥᱟ ᱥᱤᱡᱤᱧ ᱠᱟᱱᱟ ᱛᱚ ᱱᱤᱛᱳᱜ ᱫᱚ ᱪᱟᱥᱵᱟᱥ ᱜᱤ ᱠᱟᱹᱢᱤ ᱦᱩᱭᱩᱜ ᱠᱟᱱᱟ ᱾
ᱟᱪᱪᱷᱟ ᱟᱰᱤ ᱱᱟᱯᱟᱭ ᱠᱟᱛᱷᱟ ᱜᱚᱢᱠᱮ ᱛᱚ ᱪᱮᱫ ᱦᱮᱸ ᱞᱟᱹᱭ ᱵᱤᱱ ᱜᱚᱝᱠᱮ᱾
ᱛᱚᱵᱮ ᱜᱩᱝᱠᱮ ᱟᱵᱮᱱ ᱫᱚ ᱪᱮᱫ ᱵᱮᱱ ᱪᱤᱠᱟᱹ ᱵᱟᱲᱟᱭᱫᱟ?
ᱪᱤᱠᱟᱹ ᱦᱚᱸ ᱵᱟᱝ ᱜᱚᱢᱠᱮ ᱟᱞᱤᱧ ᱫᱚ ᱱᱚᱜ-ᱚᱭ ᱫᱟᱠᱟ ᱠᱚᱞᱤᱧ ᱡᱚᱢ ᱵᱟᱲᱟ ᱠᱮᱫᱟ ᱟᱫᱚ ᱤᱱᱟᱹ ᱛᱟᱭᱱᱚᱢ ᱰᱟᱹᱝᱨᱤ ᱠᱚ ᱠᱟᱹᱴᱤᱡ ᱰᱟᱦᱤ ᱥᱮᱫ ᱟᱹᱜᱩ ᱦᱩᱭ ᱠᱟᱱᱟ ᱟᱫᱚ ᱠᱟᱹᱴᱤᱡ ᱟᱹᱛᱤᱧ ᱵᱟᱲᱟ ᱠᱚ ᱦᱩᱭᱩᱜ ᱠᱟᱱᱟ ᱾
ᱟᱪᱪᱷᱟ ᱟᱪᱪᱷᱟ ᱾
ᱟᱪᱪᱷᱟ ᱟᱪᱪᱷᱟ ᱟᱰᱤ ᱱᱟᱯᱟᱭ ᱜᱚᱝᱠᱮ ᱛᱚᱵᱮ ᱜᱚᱝᱠᱮ ᱱᱟᱯᱟᱭ ᱜᱮ ᱢᱮᱱᱟᱜ ᱢᱮᱭᱟ ᱛᱟᱦᱞᱮ?
ᱦᱮᱸ ᱜᱚᱝᱠᱮ ᱟᱹᱞᱤᱧ ᱫᱚ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱛᱚ ᱟᱵᱤᱱ ᱪᱮᱫ ᱞᱮᱠᱟ ᱢᱮᱱᱟᱜ ᱵᱤᱱᱟ ᱚᱱᱟ ᱞᱟᱦᱟ ᱞᱟᱹᱭ ᱵᱤᱱ?
ᱟᱹᱞᱤᱧ ᱦᱚᱸ ᱜᱚᱝᱠᱮ ᱱᱟᱯᱟᱭ ᱵᱟᱲᱟᱭ ᱜᱮ ᱢᱮᱱᱟᱜ ᱞᱤᱧᱟ ᱾
ᱟᱪᱪᱷᱟ, ᱛᱟᱦᱞᱮ ᱦᱩᱲᱩ ᱨᱚᱦᱚᱭ ᱠᱚ ᱦᱩᱭᱩᱜ ᱠᱟᱱᱟ ᱥᱮ ᱵᱟᱝ ᱟᱯᱮ ᱥᱮᱫ ᱫᱚ?
ᱦᱳᱭ ᱜᱚᱝᱠᱮ ᱥᱩᱨᱩ ᱠᱟᱱᱟ ᱜᱚᱝᱠᱮ ᱟᱞᱮ ᱥᱮᱫ ᱫᱚ, ᱟᱫᱚ ᱱᱚᱜ-ᱚᱭ ᱠᱤᱪᱷᱩᱴᱟᱜ ᱫᱤᱱ ᱫᱚ ᱱᱚᱜ-ᱚᱭ ᱫᱚᱢᱮ ᱫᱟᱜ ᱡᱟᱲᱤᱫᱟᱭ ᱛᱚ ᱚᱱᱟ ᱠᱷᱟᱹᱛᱤᱨ ᱛᱮ ᱦᱩᱲᱩ ᱨᱚᱦᱚᱭ ᱠᱚ ᱛᱷᱤᱨ ᱦᱟᱛᱟᱲ ᱠᱟᱫᱟ ᱾
ᱟᱪᱪᱷᱟ ᱟᱪᱪᱷᱟ ᱟᱪᱪᱷᱟ ᱱᱤᱭᱟᱹ ᱠᱟᱛᱷᱟ ᱾
ᱦᱳᱭ ᱜᱚᱝᱠᱮ ᱾
ᱟᱞᱮ ᱥᱮᱫ ᱦᱚᱸ ᱚᱝᱠᱟᱜᱮ ᱢᱟᱱᱮ ᱦᱚᱞᱟ ᱦᱟᱵᱤᱡ ᱫᱚ ᱫᱚᱢᱮ ᱫᱟᱜ ᱠᱮᱫᱟᱭ ᱛᱚ, ᱟᱫᱚ ᱦᱚᱞᱟ ᱫᱚ ᱵᱟᱝ ᱵᱟᱝ ᱞᱮᱱ ᱛᱟᱞᱮᱭᱟ ᱟᱫᱚ ᱛᱤᱦᱤᱧ ᱟᱵᱟᱨ ᱮᱛᱚᱦᱚᱵ ᱠᱟᱱ ᱛᱟᱞᱮᱭᱟ ᱠᱟᱹᱢᱤ ᱠᱚ᱾ ᱟᱫᱚ ᱱᱤᱛᱳᱜ ᱫᱚ ᱪᱟᱞᱟᱣ ᱦᱟᱛᱟᱲᱚᱜ-ᱟ ᱛᱤᱱᱟᱹᱜ ᱫᱤᱱ ᱦᱩᱭᱩᱜ ᱠᱟᱱᱟ ᱦᱮᱸᱥᱮ ᱵᱟᱝ ᱛᱮᱦᱮᱧ ᱫᱚ ᱠᱟᱹᱴᱤᱡ ᱦᱚᱸ ᱵᱟᱝ ᱫᱟᱜ ᱡᱟᱹᱲᱤ ᱠᱟᱫᱟᱭ ᱾
ᱚ ᱟᱪᱪᱷᱟ ᱟᱪᱪᱷᱟ᱾
ᱟᱪᱪᱷᱟ ᱜᱚᱝᱠᱮ ᱟᱯᱮ ᱫᱚ ᱦᱩᱲᱩ ᱫᱚ ᱜᱚᱢᱠᱮ ᱥᱤᱡᱤᱱ ᱯᱮ ᱪᱟᱥ ᱟᱯᱮ ᱵᱟᱨ ᱫᱷᱟᱣ ᱥᱮ ᱱᱤᱝᱠᱟ ᱠᱷᱟᱹᱞᱤ ᱱᱤᱭᱟᱹ ᱥᱚᱢᱚᱭ ᱜᱮ ᱾
ᱜᱚᱢᱠᱮ ᱟᱞᱮ ᱫᱚ ᱵᱟᱨ ᱫᱷᱟᱣ ᱜᱮᱞᱮ ᱪᱟᱥᱟ, ᱢᱮᱱᱠᱷᱟᱱ ᱚᱠᱟ ᱥᱩᱢᱚᱭ ᱫᱚ ᱢᱤᱫ ᱫᱷᱟᱣ ᱜᱮᱞᱮ ᱪᱟᱥ ᱜᱮᱭᱟ ᱠᱟᱨᱚᱱ ᱫᱟᱜ ᱠᱚ ᱡᱩᱫᱤ ᱧᱟᱢᱟᱭ ᱮᱸᱰᱮᱠᱷᱟᱱ ᱵᱟᱨ ᱫᱷᱟᱣ ᱜᱮ ᱟᱨ ᱵᱟᱠᱷᱟᱱ ᱫᱚ ᱢᱤᱫ ᱫᱷᱟᱣ ᱜᱮᱞᱮ ᱪᱟᱥ ᱜᱮᱭᱟ ᱱᱤᱭᱟᱹ ᱥᱩᱢᱚᱭ ᱜᱮ᱾
ᱚ ᱟᱪᱪᱷᱟ ᱟᱪᱪᱷᱟ ᱟᱪᱪᱷᱟ ᱾ ᱛᱚ ᱜᱚᱝᱠᱮ ᱟᱯᱮ ᱥᱮᱫ ᱫᱚ ᱳᱭ ᱥᱚᱨᱠᱟᱨ ᱠᱷᱚᱡ ᱫᱟᱜ ᱨᱮᱭᱟᱜ ᱥᱩᱵᱤᱫᱷᱟ ᱫᱚ ᱵᱟᱹᱱᱩᱜᱼᱟ ᱜᱚᱝᱠᱮ ᱟᱯᱮ ᱥᱮᱫ ᱫᱚ?
ᱫᱟᱜ ᱨᱮᱭᱟᱜ ᱥᱩᱵᱤᱫᱷᱟ ᱠᱚ
ᱦᱮᱸ ᱜᱚᱢᱠᱮ ᱾
ᱮᱸᱻ ᱟᱞᱮ ᱫᱚ ᱦᱩᱭᱩᱜ ᱠᱟᱱᱟᱞᱮ ᱪᱮᱠᱟᱛᱤᱧ ᱞᱟᱹᱭᱟ ᱡᱮ ᱟᱞᱮ ᱵᱤᱨ ᱫᱤᱥᱚᱢ ᱦᱚᱲ ᱫᱚ ᱠᱟᱱᱟᱞᱮ ᱱᱚᱣᱟ ᱫᱚ ᱥᱟᱹᱨᱤᱜᱮ᱾ ᱚᱱᱟ ᱫᱷᱤᱨᱤ ᱫᱤᱥᱚᱢ ᱦᱚᱸ ᱠᱟᱱᱟᱞᱮ ᱛᱚ ᱟᱨ ᱚᱲᱟᱜ ᱠᱚ ᱥᱮ ᱟᱞᱮᱭᱟᱜ ᱡᱟᱭᱜᱟ ᱠᱚᱫᱚ ᱚᱛ ᱠᱷᱚᱱᱫᱚ ᱟᱹᱰᱤᱴᱟᱜ ᱩᱥᱩᱞ ᱜᱮᱛᱟᱞᱮᱭᱟ᱾ ᱛᱚ ᱡᱟᱦᱟᱸ ᱠᱷᱟᱹᱛᱤᱨ ᱛᱮ ᱫᱟᱜ ᱧᱟᱢ ᱫᱚ ᱟᱹᱰᱤ ᱠᱚᱥᱴᱚ ᱜᱮᱭᱟ ᱾ ᱠᱚᱥᱴᱚ ᱜᱮᱭᱟ ᱟᱫᱚ ᱫᱟᱜ ᱠᱚ ᱵᱟᱝ ᱥᱮᱴᱮᱨᱚᱜᱼᱟ ᱡᱟᱦᱟᱸ ᱠᱷᱟᱹᱛᱤᱨ ᱛᱮ ᱥᱟᱵᱢᱟᱨᱥᱟᱞ ᱠᱚᱦᱚᱸ ᱟᱞᱮ ᱥᱮᱫ ᱫᱚ ᱵᱟᱹᱱᱩᱜᱼᱟ ᱢᱚᱴᱚᱨ ᱠᱚ ᱥᱮᱞᱚ ᱠᱚ ᱛᱚ ᱚᱱᱟ ᱠᱷᱟᱹᱛᱤᱨ ᱛᱮ ᱠᱟᱹᱴᱤᱡ ᱚᱥᱩᱵᱤᱫᱟ ᱜᱮᱭᱟᱞᱮ ᱫᱟᱜ ᱞᱮᱠᱟ ᱛᱮᱫᱚ ᱱᱚᱜᱼᱚᱭ ᱵᱚᱨᱥᱟ ᱫᱟᱜ ᱜᱮ ᱵᱷᱚᱨᱥᱟ ᱟᱞᱮ ᱫᱚ᱾
ᱟᱪᱪᱷᱟ ᱾
ᱟᱯᱮ ᱥᱮᱫ ᱫᱚ ᱜᱚᱢᱠᱮ
ᱜᱚᱝᱠᱮ ᱟᱞᱮ ᱟᱞᱮ ᱥᱮᱫ ᱫᱚ ᱜᱚᱢᱠᱮ ᱟᱞᱮ ᱩᱞ ᱫᱤᱥᱚᱢ ᱵᱟᱜᱟᱱ ᱵᱟᱜᱟᱱ ᱫᱤᱥᱚᱢ ᱩᱞ ᱵᱟᱜᱟᱱ ᱫᱤᱥᱚᱢ ᱦᱚᱲ ᱠᱟᱱᱟᱞᱮ ᱟᱞᱮ ᱥᱮᱫ ᱫᱚ ᱫᱟᱜ ᱠᱚᱨᱮ ᱫᱚ ᱥᱮᱨᱚᱠᱚᱢ ᱟᱱᱟᱴ ᱫᱚ ᱵᱟᱝ ᱧᱮᱞ ᱵᱟᱲᱟ ᱠᱟᱱᱟ ᱛᱚ ᱟᱞᱮ ᱥᱮᱫ ᱫᱚ ᱜᱚᱢᱠᱮ ᱚᱱᱟ ᱥᱮᱞᱚ ᱠᱚᱠᱚ ᱵᱟᱹᱭᱥᱟᱹᱣ ᱵᱟᱲᱟ ᱠᱟᱜᱼᱟ ᱛᱚ ᱟᱫᱚ ᱚᱱᱟ ᱠᱚ ᱚᱱᱟ ᱠᱷᱚᱡ ᱜᱮ ᱫᱟᱜ ᱦᱟᱛᱟᱣ ᱦᱩᱭ ᱠᱟᱱᱟ ᱟᱫᱚ ᱚᱱᱟ ᱠᱚᱜᱮ
ᱦᱮᱸ ᱜᱚᱝᱠᱮ ᱞᱟᱹᱭ ᱫᱟᱹᱞᱤᱧ ᱟᱯᱮ ᱥᱮᱫ ᱱᱟᱹᱭ ᱠᱚ ᱢᱮᱱᱟᱜ ᱟᱥᱮ ᱵᱟᱝ-ᱟ
ᱱᱟᱹᱭ ᱠᱚᱫᱚ ᱢᱮᱱᱟᱜ ᱜᱮᱭᱟ ᱜᱚᱝᱠᱮ ᱟᱞᱮ ᱥᱮᱫ ᱫᱚᱼᱼ
ᱚ ᱪᱮᱠᱟ ᱢᱟᱱᱮ ᱦᱩᱰᱤᱧ ᱢᱟᱪᱷᱟ ᱥᱮ ᱢᱟᱨᱟᱝ ᱧᱚᱜ ᱜᱮ
ᱵᱟᱝ ᱜᱚᱢᱠᱮ ᱢᱟᱨᱟᱝ ᱜᱮ ᱱᱟᱹᱭ ᱢᱮᱱᱟᱜᱼᱟ ᱢᱤᱫᱴᱮᱡ ᱱᱚᱣᱟ ᱫᱚᱠᱚ ᱢᱮᱛᱟᱜ ᱠᱟᱱᱟ ᱯᱷᱟᱨᱟᱠᱠᱟ ᱱᱟᱹᱭ ᱦᱚᱸ ᱱᱟᱹᱭ ᱢᱮᱱᱟᱜᱼᱟ
ᱛᱟᱦᱚᱞᱮ ᱟᱵᱤᱱ ᱫᱚ ᱟᱹᱰᱤ ᱥᱟᱺᱜᱤᱧ ᱨᱮᱱ ᱦᱚᱲ ᱠᱟᱱᱟ ᱵᱤᱱ ᱛᱚᱼᱼ
ᱪᱮᱫ ᱜᱚᱝᱠᱮ ᱦᱮᱸ ᱜᱚᱝᱠᱮ
ᱞᱟᱹᱭ ᱫᱟᱞᱤᱧ ᱛᱚ ᱟᱹᱞᱤᱧᱟᱜ ᱚᱲᱟᱜ ᱠᱷᱚᱱ ᱫᱚ ᱛᱟᱦᱚᱞᱮ ᱟᱵᱤᱱᱟᱜ ᱚᱲᱟᱜ ᱫᱚ ᱛᱟᱦᱚᱞᱮ ᱟᱹᱰᱤ ᱥᱟᱺᱜᱤᱧ ᱜᱮᱭᱟ ᱛᱚ ᱦᱤᱥᱟᱹᱵ ᱧᱮᱞ ᱞᱮᱠᱷᱟᱱ ᱫᱚ
ᱦᱳᱭ ᱜᱚᱢᱠᱮ ᱦᱳᱭ ᱦᱳᱭ
ᱦᱚᱸ ᱟᱞᱤᱧ ᱫᱚ ᱱᱚᱜᱼᱚᱭ ᱵᱤᱨ ᱫᱤᱥᱚᱢ ᱱᱚᱱᱛᱮ ᱡᱚᱝᱜᱚᱞ ᱢᱚᱦᱚᱞ ᱮᱨᱤᱭᱟ ᱥᱮᱫ ᱨᱮᱱ ᱠᱟᱱᱟᱞᱤᱧ ᱟᱹᱞᱤᱧ ᱫᱚ
ᱟᱪᱪᱷᱟ ᱟᱪᱪᱷᱟ ᱟᱹᱰᱤ ᱱᱟᱯᱟᱭ
ᱟᱫᱚ ᱢᱮᱱᱟᱜ ᱫᱚ ᱢᱮᱱᱟᱜ ᱠᱚᱣᱟ ᱟᱫᱚᱼᱼ ᱦᱤᱨᱤ ᱠᱚᱫᱚ ᱚᱱᱠᱟ ᱫᱚ ᱵᱟᱠᱚ ᱦᱤᱡᱩᱜ ᱜᱮᱭᱟ ᱡᱟᱦᱟᱸ ᱛᱤᱥ ᱠᱚᱨᱮ ᱠᱚ ᱦᱤᱡᱩᱜ ᱜᱮᱭᱟ ᱟᱱᱮ ᱦᱩᱲᱩ ᱵᱤᱞᱤ ᱠᱟᱛᱮᱜ ᱥᱮ ᱠᱟᱭᱨᱟ ᱠᱚ ᱠᱟᱱᱴᱷᱟᱲ ᱡᱚᱠᱷᱚᱱ ᱵᱤᱞᱤᱜᱼᱟ ᱱᱚᱜ ᱠᱤᱪᱷᱩ ᱫᱤᱱ ᱢᱟᱲᱟᱝ ᱟᱞᱮ ᱟᱹᱛᱩ ᱫᱚ ᱵᱟᱝ ᱟᱞᱮ ᱯᱟᱥᱮ ᱟᱛᱳ ᱨᱮᱜᱮ ᱦᱮᱡ ᱞᱮᱱ ᱛᱟᱦᱮᱸᱜ ᱟᱭ ᱟᱫᱚᱼᱼ ᱠᱟᱱᱴᱷᱟᱲ ᱠᱚ ᱡᱚᱢ ᱵᱟᱲᱟ ᱠᱮᱫᱟᱭ ᱟᱫᱚ ᱪᱟᱞᱟᱣ ᱮᱱᱟᱭ ᱟᱭᱟᱜ ᱦᱚᱨ ᱛᱮᱜᱮ ᱟᱫᱚ ᱠᱷᱚᱛᱤ ᱠᱚᱫᱚ ᱵᱟᱝ ᱠᱷᱚᱛᱤᱭ ᱟᱠᱟᱫ ᱛᱟᱞᱮᱭᱟᱭ
ᱜᱚᱝᱠᱮ ᱛᱚᱵᱮ ᱱᱩᱠᱩ ᱦᱟᱹᱛᱤ ᱫᱚ ᱫᱚ ᱛᱚᱵᱮ ᱛᱚᱵᱮ ᱪᱟᱥ ᱦᱚᱸᱠᱚ ᱱᱚᱥᱴᱭᱟ ᱛᱟᱦᱚᱞᱮ ᱜᱚᱝᱠᱮ
ᱦᱮᱸ ᱱᱚᱥᱴᱚ ᱫᱚ ᱱᱚᱥᱴᱚ ᱜᱮᱭᱟ ᱠᱤᱱᱛᱩ ᱩᱱᱟᱹᱜ ᱛᱚᱛᱚ ᱵᱟᱝ ᱜᱮ ᱟᱨᱠᱤ ᱢᱟᱱᱮ ᱡᱟᱦᱟᱸ ᱛᱤᱱᱟᱹᱜ ᱞᱟᱹᱠᱛᱤ ᱯᱟᱲᱟᱜ ᱛᱟᱠᱚ ᱩᱱᱟᱹᱜ ᱴᱟᱜ ᱦᱟᱹᱵᱤᱡ ᱜᱮᱭᱟ ᱟᱫᱚ ᱚᱱᱟ ᱠᱷᱚᱱ ᱡᱟᱹᱥᱛᱤ ᱫᱚ ᱵᱟᱠᱚ ᱤᱭᱟᱹᱭᱟ ᱛᱚ ᱚᱱᱟᱼᱼ ᱚᱥᱩᱵᱤᱫᱟ ᱫᱚ ᱵᱟᱝ ᱦᱩᱭᱩᱜ ᱜᱮᱭᱟ ᱟᱫᱚ ᱟᱠᱚᱣᱟᱜ ᱦᱚᱸᱛᱚ ᱞᱟᱡ ᱠᱚ ᱢᱮᱱᱟᱜ ᱛᱟᱠᱚᱣᱟ ᱦᱮᱸ ᱥᱮ ᱵᱟᱝ ᱨᱮᱸᱜᱮᱡ ᱛᱮᱛᱟᱝ ᱫᱚ ᱟᱠᱚᱣᱟᱜ ᱦᱚᱛᱚ ᱢᱮᱱᱟᱜ ᱥᱮ
ᱦᱳᱭ ᱜᱚᱢᱠᱮ ᱦᱳᱭ ᱛᱚ ᱜᱚᱢᱠᱮ ᱡᱩᱫᱤᱼᱼ ᱜᱚᱝᱠᱮ ᱡᱩᱫᱤ ᱚᱱᱠᱟ ᱡᱩᱫᱤ ᱠᱚ ᱠᱷᱚᱛᱤ ᱯᱩᱨᱩᱱ ᱠᱷᱟᱡ ᱫᱚ ᱥᱚᱨᱠᱟᱨ ᱠᱷᱚᱡ ᱥᱚᱨᱠᱟᱨ ᱯᱟᱦᱟᱴᱟ ᱠᱷᱚᱱ ᱜᱚᱲᱚ ᱯᱮ ᱧᱟᱢᱟ ᱥᱮ ᱵᱟᱝ?
ᱟᱫᱚ ᱱᱮᱛᱟᱨ ᱫᱚ ᱵᱟᱹᱞᱤᱧ ᱞᱟᱹᱭ ᱵᱟᱲᱟ ᱫᱟᱲᱮᱭᱟᱜ ᱠᱟᱱᱟ ᱠᱟᱨᱚᱱ ᱞᱟᱦᱟ ᱛᱮ ᱫᱚ ᱧᱟᱢᱚᱜ ᱠᱟᱱ ᱛᱟᱦᱮᱸᱫ ᱛᱚ ᱡᱟᱦᱟᱸᱭ ᱠᱚᱣᱟᱜ ᱠᱷᱮᱛ ᱠᱚᱨᱮ ᱠᱚ ᱟᱲᱜᱚᱱᱟ ᱦᱮᱸ ᱥᱮ ᱵᱟᱝ ᱦᱮᱸ ᱛᱚ ᱩᱱᱠᱩᱣᱟᱜ ᱡᱩᱫᱤ ᱦᱩᱲᱩ ᱠᱚᱠᱚ ᱡᱚᱢ ᱛᱟᱠᱚᱣᱟ ᱥᱮ ᱮᱢᱱᱤᱼᱼ ᱯᱷᱟᱠᱟ ᱠᱷᱮᱛ ᱨᱮᱜᱮ ᱟᱬᱜᱚᱱ ᱟᱠᱚ ᱛᱚᱼᱼ ᱠᱟᱹᱣᱰᱤ ᱠᱚ ᱧᱟᱢᱮᱫ ᱠᱟᱱ ᱛᱟᱦᱮᱸᱼᱟ ᱟᱫᱚ ᱱᱮᱛᱟᱨ ᱫᱚ ᱧᱟᱢ ᱮᱫᱟ ᱠᱚ ᱥᱮ ᱵᱟᱝ ᱚᱱᱟ ᱫᱚ ᱵᱟᱞᱤᱧ ᱞᱟᱹᱭ ᱫᱟᱲᱮᱭᱟᱜ ᱠᱟᱱᱟ
ᱟᱪᱪᱷᱟ ᱟᱪᱪᱷᱟ
ᱟᱫᱚ ᱟᱯᱮ ᱥᱮᱫ ᱫᱚ ᱜᱚᱝᱠᱮ ᱦᱤᱨᱤ ᱯᱮ ᱜᱮᱭᱟᱞ ᱥᱮ ᱵᱟᱝᱟ
ᱜᱚᱝᱠᱮ ᱟᱞᱮ ᱥᱮᱫ ᱫᱚ ᱩᱱᱠᱩ ᱦᱟᱹᱛᱤ ᱢᱟᱹᱛᱤ ᱠᱚᱫᱚ ᱵᱟᱹᱱᱩᱜ ᱠᱚᱣᱟ ᱜᱚᱢᱠᱮ ᱟᱞᱮ ᱫᱚ ᱩᱞ ᱵᱟᱜᱟᱱ ᱫᱤᱥᱚᱢ ᱦᱚᱲ ᱛᱚ ᱟᱞᱮ ᱥᱮᱫ ᱫᱚ ᱜᱟᱹᱲᱤ ᱠᱚ ᱢᱮᱱᱟᱜ ᱠᱚᱣᱟ ᱟᱞᱮ ᱥᱮᱫ ᱫᱚ ᱜᱟᱹᱲᱤ ᱠᱚᱜᱮ ᱵᱮᱥᱤᱨ ᱵᱷᱟᱜᱽ ᱠᱚ ᱧᱮᱞᱚᱜᱼᱟ
ᱟᱪᱪᱷᱟ ᱢᱟᱱᱮ ᱩᱞ ᱡᱚᱢ ᱠᱚ ᱦᱤᱡᱩᱜ ᱟ ᱥᱮ ᱪᱮᱫ ᱯᱟᱪᱮᱫ ᱚ ᱩᱞ ᱫᱚ ᱟᱸᱡᱚᱢ ᱠᱟᱱᱟ ᱟᱯᱮ ᱚᱱᱛᱮ ᱫᱚ ᱟᱹᱰᱤᱴᱟᱜ ᱜᱮ ᱧᱩᱛᱩᱢ ᱢᱮᱱᱟᱜᱼᱟ ᱩᱞ ᱨᱮᱭᱟᱜ ᱫᱚ ᱛᱚ ᱫᱚᱢᱮᱯᱮ ᱪᱟᱥ ᱜᱮᱭᱟ
ᱦᱳᱭ ᱜᱚᱝᱠᱮ ᱦᱳᱭ ᱦᱳᱭ ᱡᱚᱛᱚ ᱠᱟᱛᱷᱟ ᱜᱮᱵᱮᱱ ᱞᱟᱹᱭ ᱠᱮᱫᱟ
ᱟᱪᱪᱷᱟ ᱛᱟᱦᱚᱞᱮ ᱱᱮᱣᱛᱟᱞᱤᱧ ᱵᱤᱱ ᱩᱞ ᱡᱚᱢ ᱠᱚ ᱡᱟᱦᱟᱸ ᱛᱤᱥ ᱠᱚᱨᱮ ᱦᱮᱸ ᱥᱮ ᱵᱟᱝᱟ?
ᱦᱳᱭ ᱜᱚᱝᱠᱮ ᱟᱵᱤᱱ ᱪᱤᱱᱛᱟᱹᱜᱼᱟ ᱱᱤᱭᱟᱹ ᱵᱟᱨ ᱫᱚ ᱜᱚᱝᱠᱮ ᱱᱤᱭᱟᱹᱵᱟᱨ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱱᱤᱭᱟᱹᱵᱟᱨ ᱫᱚ ᱪᱟᱵᱟᱟᱥᱤᱡᱤᱱᱧ ᱦᱮᱡ ᱱᱟ ᱛᱚ
ᱪᱟᱯᱟᱥᱮᱫ ᱦᱮᱡ ᱮᱱᱟ ᱜᱚᱢᱠᱮ ᱱᱤᱛ ᱫᱚ ᱵᱟ ᱠᱷᱟ ᱱᱤᱛᱚᱜ ᱫᱚ ᱩᱞ ᱡᱚᱢ ᱫᱚ ᱛᱷᱚᱲᱟ ᱢᱩᱥᱠᱤᱞᱚᱜᱼᱟ ᱟᱫᱚ ᱤᱱᱠᱟᱹ ᱦᱤᱡᱩᱜ ᱵᱚᱪᱷᱚᱨ ᱫᱚ ᱦᱟᱸᱜ ᱱᱤᱥᱪᱚᱭ ᱞᱤᱧ ᱱᱮᱛᱟᱣᱟᱵᱮᱱᱟ ᱡᱩᱤᱝᱠᱟ ᱜᱮ ᱥᱚᱢ ᱯᱚᱨᱠᱚ ᱛᱟᱦᱮᱱ ᱠᱷᱟ ᱡᱫᱤ ᱦᱟᱸᱜ ᱞᱤᱧ ᱠᱷᱚᱚᱡᱽ ᱵᱮᱱᱟ
ᱟᱪᱪᱷᱟ ᱟᱪᱪᱷᱟ ᱦᱮᱸ ᱱᱤᱦᱟᱹ ᱛᱮᱜᱮ ᱥᱚᱢᱯᱚᱨᱠᱚ ᱫᱚ ᱵᱟᱝ ᱪᱟᱵᱟᱜ ᱛᱟᱵᱚᱱᱟ ᱦᱮᱸ ᱥᱮ ᱵᱟᱝ ᱟᱫᱚ ᱠᱟᱛᱷᱟ ᱨᱮᱜᱮ ᱛᱚ ᱢᱮᱱᱟᱜᱥᱮ ᱦᱚᱲ ᱢᱚᱱᱮᱜ ᱜᱮ ᱯᱮᱲᱟ ᱦᱮᱸ ᱥᱮ
ᱦᱳᱭ ᱜᱚᱝᱠᱮ ᱦᱳᱭ ᱦᱳᱭ
ᱟᱫᱚ ᱟᱵᱚ ᱫᱚᱵᱚ ᱯᱮᱲᱟ ᱠᱟᱱ ᱜᱮᱭᱟᱵᱚᱱ ᱟᱫᱚ ᱪᱤᱠᱟᱹᱛᱮ ᱥᱚᱢᱯᱚᱨᱠ ᱫᱚ ᱵᱟᱝ ᱛᱟᱦᱮᱱᱟ ᱞᱟᱹᱭᱵᱤᱱ
ᱦᱳᱭ ᱜᱚᱝᱠᱮ ᱜᱚᱝᱠᱮ ᱜᱚᱝᱠᱮ ᱟᱹᱞᱤᱧ ᱟᱸᱡᱚᱢᱚᱜ ᱜᱚᱢᱠᱮ ᱟᱯᱮ ᱥᱮᱫ ᱢᱟ ᱫᱚᱢᱮ ᱠᱷᱮᱞ ᱦᱩᱭᱩᱜ ᱫᱚ ᱜᱚᱢᱠᱮ ᱛᱚᱵᱚᱞᱮ ᱱᱮᱛᱟᱨ ᱫᱚ ᱠᱷᱮᱞ ᱫᱚ ᱦᱩᱭᱱᱟ ᱥᱮ ᱵᱟᱝ ᱜᱚᱝᱠᱮ
ᱦᱩ ᱠᱟᱫᱚ ᱠᱷᱮᱞ ᱢᱟ ᱦᱩᱭᱩᱜ ᱜᱮᱭᱟ ᱱᱚᱣᱟ ᱥᱟᱹᱨᱤ ᱠᱟᱛᱷᱟ ᱛᱚ ᱦᱩᱞ ᱢᱟᱦᱟ ᱠᱷᱚᱱ ᱮᱛᱚᱦᱚᱵ ᱟᱠᱟᱱᱟ ᱛᱚ ᱚᱱᱠᱟ ᱫᱚ ᱟᱹᱣᱨᱤ ᱵᱷᱟᱜᱤ ᱠᱟᱛᱮᱮᱫ ᱫᱚ ᱟᱹᱣᱨᱤ ᱮᱦᱚᱵᱚᱜᱼᱟ ᱛᱚ ᱟᱨ ᱠᱤᱪᱷᱩ ᱫᱤᱱ ᱛᱟᱭᱱᱚᱢ ᱜᱮ ᱦᱟᱜ ᱠᱷᱟᱡ ᱮᱛᱚᱦᱚᱵ ᱦᱩᱭᱩᱜ ᱛᱟᱞᱮᱭᱟ ᱛᱚ ᱢᱟᱨᱟᱝ ᱢᱟᱨᱟᱝ ᱠᱷᱮᱞ ᱠᱚᱫᱚ ᱟᱫᱚ ᱪᱷᱳᱴᱳ ᱠᱷᱟᱴᱳ ᱠᱷᱮᱞ ᱫᱚ ᱦᱩᱭᱩᱜ ᱠᱟᱱ ᱜᱮᱭᱟ ᱟᱨᱠᱤ
ᱚ ᱟᱪᱪᱷᱟ ᱟᱪᱪᱷᱟ
ᱛᱳ ᱜᱚᱝᱠᱠᱟ ᱟᱯᱮ ᱥᱮᱫ ᱫᱚ ᱵᱟᱝ ᱦᱩᱭᱩᱜ ᱜᱮᱭᱟ ᱥᱮ ᱪᱮᱫ ᱯᱟᱪᱮᱫ?
ᱜᱚᱝᱠᱮ ᱟᱞᱮ ᱥᱮᱫᱟᱭ ᱴᱷᱟᱹᱠ ᱫᱚ ᱦᱩᱭ ᱵᱟᱲᱟᱜ ᱜᱮᱭᱟ
ᱱᱚᱜᱼᱚᱭ ᱥᱟᱢᱱᱮ ᱨᱮ ᱦᱮᱭ ᱦ ᱜᱚᱝᱠᱮ ᱢᱟᱨᱟᱝ ᱢᱟᱨᱟᱝ ᱠᱷᱮᱞ ᱡᱟᱦᱟᱸ ᱫᱚ ᱡᱟᱦᱟᱸ ᱫᱚ ᱩᱱᱠᱩ ᱵᱮᱥᱤᱨ ᱵᱷᱟᱜᱽ ᱠᱚ ᱟᱞᱮ ᱥᱟᱛᱮ ᱠᱚ ᱟᱹᱜᱩ ᱠᱚᱣᱟ ᱩᱱᱠᱩ ᱦᱮᱸᱫᱮ ᱠᱟ ᱠᱟᱛᱮᱮᱡ ᱦᱚᱲ ᱠᱚ ᱟᱹᱜᱩ ᱠᱚᱣᱟ
ᱟᱪᱪᱷᱟ ᱵᱟᱦᱨᱮ ᱫᱤᱥᱚᱢ ᱨᱮᱱ ᱠᱚ
ᱦᱳᱭ ᱦᱳᱭ ᱮᱸᱫᱮ ᱠᱟᱹᱴᱤᱡ ᱦᱚᱲ ᱠᱚ ᱜᱩ ᱵᱟᱲᱟ ᱜᱩ ᱠᱚᱣᱟ ᱵᱤᱥᱤᱨ ᱵᱷᱟᱜᱽ ᱟᱨ ᱱᱤᱝᱠᱟ ᱦᱚᱲ ᱠᱚᱦᱚᱸ ᱠᱚ ᱛᱟᱦᱮᱱ ᱜᱮᱭᱟ ᱚᱠᱟᱴᱟᱜ ᱧᱩᱢᱟᱱᱟᱜ ᱧᱩ ᱧᱩᱛᱩᱢᱟᱱᱟᱜ ᱠᱷᱮᱞ ᱫᱟᱲᱮᱜ ᱚᱝᱠᱟᱱ ᱠᱠᱚᱠᱚ ᱟᱹᱜᱩ ᱠᱣᱟ
ᱟᱪᱪᱷᱟ ᱜᱚᱝᱠᱮ ᱟᱹᱞᱤᱧ ᱞᱤᱧ ᱟᱸᱡᱚᱢ ᱵᱟᱲᱟ ᱟᱠᱟᱫᱟ ᱟᱯᱮᱴᱷᱮᱱ ᱠᱷᱚᱱ ᱫᱚ ᱚᱱᱮ ᱡᱷᱟᱲᱠᱷᱚᱸᱰᱼᱼ ᱠᱚᱫᱚ ᱥᱩᱨ ᱜᱮᱭᱟ ᱥᱮ ᱪᱮᱫ ᱪᱮᱫ ᱞᱮᱠᱟ
ᱜᱚᱝᱠᱮ ᱟᱹᱰᱤ ᱟᱹᱰᱤᱴᱟᱜ ᱫᱚ ᱵᱟᱝ ᱥᱟᱺᱜᱤᱧᱼᱟ ᱱᱟᱣᱟ ᱫᱚ
ᱥᱩᱨ ᱫᱚ ᱥᱩᱨ ᱜᱮᱭᱟ ᱟᱹᱰᱤᱴᱟᱜ ᱫᱚ ᱵᱟᱝ ᱴᱨᱮᱱ ᱛᱮᱫᱚ ᱴᱨᱮᱱ ᱛᱮᱫᱚ ᱵᱷᱟᱜᱮ ᱠᱟᱹᱴᱤᱡ ᱥᱮᱫ ᱥᱩᱨ ᱧᱚᱜᱚᱜᱼᱟ ᱵᱟᱥ ᱛᱮᱫᱚ ᱠᱟᱹᱴᱤᱡ ᱡᱷᱟᱹᱞ ᱧᱚᱜᱼᱟ ᱵᱟᱥ ᱛᱮᱫᱚ
ᱟᱪᱪᱷᱟ ᱟᱪᱪᱷᱟ ᱢᱟᱱᱮ ᱩᱱᱟᱹᱜ ᱴᱟ ᱫᱚ ᱵᱟᱝ ᱥᱩᱨ ᱠᱮᱫᱟ ᱯᱮᱭᱟ ᱦᱮᱸ ᱥᱮ
ᱦᱳᱭ ᱜᱚᱝᱠᱮ ᱦᱳᱭ ᱦᱳᱭ
ᱚ ᱟᱯᱮ ᱫᱚ ᱛᱟᱦᱚᱞᱮ ᱡᱷᱟᱲᱠᱷᱚᱸᱰ ᱨᱮᱱᱟᱜ ᱚᱠᱟ ᱦᱟᱱᱮ ᱩᱛᱛᱚᱨ ᱯᱟᱦᱴᱟ ᱯᱮ ᱧᱟᱢ ᱧᱟᱢᱫᱟ ᱦᱮᱸ ᱥᱮ
ᱦᱳᱭ ᱜᱚᱢᱠᱮ᱾
ᱟᱞᱮ ᱫᱚ ᱱᱚᱜᱼᱚᱭ ᱫᱚᱠᱠᱷᱤᱱ ᱯᱟᱦᱴᱟ ᱞᱮ ᱧᱟᱢᱫᱟ᱾ ᱫᱚᱠᱠᱷᱤᱱ ᱫᱚ ᱵᱟᱝᱞᱮ ᱜᱟᱱᱚᱜᱼᱟ᱾ ᱵᱮᱲᱟ ᱵᱮᱲᱟ ᱵᱮᱲᱟ ᱨᱟᱠᱟᱵ ᱯᱟᱦᱴᱟᱞᱮ ᱧᱟᱢ ᱫᱟ ᱟᱞᱮ ᱫᱚ᱾
ᱦᱮᱸ ᱟᱪᱪᱷᱟ ᱟᱪᱪᱷᱟ ᱟᱪᱪᱷᱟ᱾
ᱦᱚᱸ ᱟᱨ ᱩᱲᱤᱥᱥᱟ ᱨᱮᱱᱟᱜ ᱦᱚᱸ ᱦᱟᱱᱮ ᱩᱛᱛᱚᱨ ᱯᱟᱦᱴᱟ ᱜᱮᱞᱮ ᱧᱟᱢᱫᱟ ᱟᱞᱮ ᱫᱚ᱾
ᱟᱪᱪᱷᱟ ᱟᱪᱪᱷᱟ ᱟᱯᱮ ᱫᱚ ᱛᱟᱦᱚᱞᱮ ᱜᱚᱢᱠᱮ ᱛᱟᱞᱟᱨᱮ ᱢᱮᱱᱟᱜ ᱯᱮᱭᱟ ᱛᱟᱦᱚᱞᱮ ᱟᱫᱚ ᱜᱚᱢᱠᱮ᱾
ᱦᱳᱭ ᱜᱚᱢᱠᱮ ᱮᱠᱫᱚᱢ ᱛᱟᱞᱟᱢᱟᱞᱟ ᱨᱮᱜᱮ ᱢᱮᱱᱟᱜ ᱞᱮᱭᱟ ᱟᱞᱮ ᱫᱚ᱾
ᱦᱳᱭ ᱜᱚᱢᱠᱮ᱾ᱺᱛᱚᱵᱮ ᱜᱚᱢᱠᱮ ᱛᱚᱵᱮ ᱟᱯᱮ ᱫᱚ ᱥᱩᱨᱩ ᱠᱟᱪᱷᱮ ᱠᱟᱪᱷᱮ ᱜᱮ ᱢᱮᱱᱟᱜᱼᱟ ᱥᱮ ᱥᱟᱹᱜᱤᱧ ᱥᱟᱹᱜᱤᱧ ᱜᱮ᱾
ᱩᱸ ᱫᱚᱢᱮ ᱫᱚ ᱥᱟᱺᱜᱤᱧ ᱫᱚ ᱵᱟᱝ ᱞᱟᱹᱭ ᱜᱟᱱᱚᱜᱼᱟ ᱟᱱᱮ ᱟ ᱡᱷᱟᱲᱠᱷᱚᱸᱰ ᱫᱚ ᱛᱤᱱᱟᱹᱜ ᱱᱚᱝᱠᱟ ᱟᱞᱮ ᱱᱚᱸᱰᱮ ᱠᱷᱚᱱ ᱫᱚ ᱥᱩᱨ ᱜᱮᱭᱟ, ᱢᱤᱫ ᱜᱷᱚᱱᱴᱟ ᱜᱟᱱ ᱞᱟᱜᱟᱜᱼᱟ᱾ ᱟ ᱟᱨ ᱩᱲᱤᱥᱥᱟ ᱫᱚ ᱠᱟᱹᱴᱤᱡ ᱟ ᱵᱟᱨ ᱜᱷᱚᱱᱴᱟ ᱜᱟᱱ ᱞᱟᱜᱟᱜ ᱛᱟᱞᱮᱭᱟ᱾ ᱫᱚᱢᱮ ᱫᱚ ᱵᱟᱝ ᱥᱟᱺᱜᱤᱧᱟ ᱟᱫᱚ ᱨᱟᱥᱛᱟ ᱥᱚᱡᱮ ᱨᱟᱥᱛᱟ ᱫᱚ ᱵᱟᱹᱱᱩᱜ-ᱟ ᱛᱚ ᱟᱫᱚ ᱟᱹᱪᱩᱨ ᱟᱹᱪᱩᱨ ᱛᱮᱜᱮ ᱪᱟᱞᱟᱣ ᱦᱩᱭᱩᱜ᱾ ᱛᱟᱞᱮᱭᱟ ᱡᱩᱫᱤ ᱥᱚᱡᱷᱮ ᱨᱟᱥᱛᱟ ᱛᱟᱦᱮᱸ ᱠᱚᱜ ᱠᱮᱭᱟ ᱛᱟᱞᱦᱮ ᱦᱮᱸ ᱩᱱᱟᱹᱜ ᱜᱷᱟᱹᱲᱤᱡ ᱚᱠᱛᱚ ᱫᱚ ᱵᱟᱝ ᱞᱟᱜᱟᱣ ᱠᱚᱜ ᱠᱮᱭᱟ᱾
ᱦᱳᱭ ᱜᱚᱢᱠᱮ ᱦᱳᱭ ᱦᱳᱭ᱾
ᱚᱱᱮ ᱚᱱᱠᱟ ᱵᱮᱯᱟᱨ ᱛᱟᱦᱚᱞᱮ᱾
ᱦᱳᱭ ᱜᱚᱢᱠᱮ᱾
ᱟᱪᱪᱷᱟ ᱟᱪᱪᱷᱟ᱾
ᱜᱚᱢᱠᱮ ᱟᱞᱮ ᱥᱮᱫ ᱦᱚᱸ ᱠᱷᱮᱞ ᱠᱚᱦᱚᱸ ᱧᱮᱞ ᱦᱟᱸᱜ ᱦᱤᱡᱩᱜ ᱵᱮᱱ ᱦᱟᱸᱜ ᱦᱚᱸᱜ-ᱚᱭ ᱦᱟᱸᱜ ᱥᱟᱢᱱᱮ ᱨᱮ ᱡᱮᱴᱟ ᱱᱚᱭ ᱟᱜᱚᱥᱴ ᱨᱮ ᱦᱩᱭᱩᱜ ᱠᱟᱱᱟ ᱛᱚ᱾ ᱤᱧ ᱡᱚᱠᱷᱚᱡ ᱟ ᱚᱱᱠᱟ ᱠᱷᱮᱞ ᱠᱚᱠᱚ ᱟᱲᱟᱜ ᱵᱟᱲᱟᱭᱟ ᱦᱟᱸᱜ ᱟᱞᱮ ᱫᱟ ᱞᱟᱹᱴᱩ ᱞᱟᱹᱴᱩ ᱠᱷᱮᱞ᱾
ᱢᱟᱨᱟᱝ ᱢᱟᱨᱟᱝ ᱟᱫᱚ ᱦᱟᱸᱜ ᱱᱮᱣᱛᱟ ᱵᱮᱱᱟᱞᱤᱧ ᱡᱩᱫᱤ ᱚᱱᱠᱟ ᱡᱩᱫᱤ ᱠᱷᱮᱞ ᱦᱩᱭᱩᱜ ᱠᱷᱟᱡ ᱞᱟᱹᱴᱩ ᱞᱟᱹᱴᱩ ᱢᱟᱨᱟᱝ ᱢᱟᱪᱷᱤ ᱧᱚᱜ᱾ ᱧᱮᱧᱮᱞ ᱵᱮᱱ ᱦᱤᱡᱩᱜ ᱵᱮᱱ ᱦᱟᱸᱜ ᱛᱚᱵᱮ ᱧᱮᱧᱮᱞ᱾
ᱦᱮᱸ ᱜᱚᱝᱠᱮ ᱱᱤᱦᱟᱹᱛ ᱜᱮ ᱱᱮᱶᱛᱟ ᱛᱟᱦᱮᱸ ᱞᱮᱱᱠᱷᱟᱱ ᱫᱚ ᱥᱮᱴᱮᱨ ᱫᱚ ᱦᱩᱭᱩᱜ ᱜᱮᱭᱟ ᱦᱮᱸ ᱥᱮ ᱵᱟᱝ?
ᱦᱳᱭ ᱜᱚᱢᱠᱮ ᱦᱳᱭ ᱦᱳᱭ᱾
ᱦᱮᱸ ᱟᱹᱞᱤᱧ ᱦᱚᱞᱤᱧ ᱱᱮᱣᱛᱟ ᱵᱤᱱᱟ ᱟᱞᱮᱥᱮᱫ ᱡᱩᱫᱤ ᱢᱟᱨᱟᱝ ᱧᱚᱜ ᱚ ᱡᱩᱫᱤ ᱦᱩᱭᱩᱜ ᱠᱷᱟᱱ ᱦᱮᱸ ᱥᱮ ᱵᱟᱝ᱾ ᱟᱫᱚ ᱟ ᱦᱩᱰᱤᱧ ᱢᱟᱪᱷᱟ ᱠᱷᱮᱞ ᱠᱚᱨᱮ ᱫᱚ ᱵᱟᱞᱤᱧ ᱱᱮᱣᱛᱟ ᱵᱤᱱᱟ ᱢᱟᱱᱮ ᱩᱱᱟᱹᱜ ᱥᱟᱺᱜᱤᱧ ᱠᱷᱚᱱ ᱵᱤᱱ ᱦᱤᱡᱩᱜᱼᱟ, ᱦᱚᱭᱛᱳ ᱩᱱᱟᱹᱜ ᱨᱟᱹᱥᱠᱟᱹ ᱵᱟᱵᱤᱱ ᱧᱟᱢᱟ ᱦᱩᱰᱤᱧ ᱠᱷᱮᱞ ᱠᱚᱨᱮ ᱫᱚ, ᱟᱫᱚ ᱢᱟᱨᱟᱝᱟᱜ ᱠᱚᱨᱮ ᱜᱮᱞᱤᱧ ᱱᱮᱣᱛᱟ ᱵᱟᱲᱟᱵᱤᱱᱟ᱾
ᱦᱳᱭ᱾ ᱢᱟᱨᱟᱝᱟᱜ ᱠᱷᱮᱞ ᱨᱮᱫᱚ ᱜᱚᱢᱠᱮ ᱧᱮᱞ ᱨᱮ ᱨᱟᱹᱥᱠᱟᱹ ᱵᱩᱡᱩᱜᱼᱟ᱾ᱦᱮᱸ ᱞᱟᱹᱭ ᱵᱤᱱ ᱜᱚᱢᱠᱮ᱾
ᱦᱳᱭ ᱟᱨ ᱦᱮᱸ ᱜᱚᱝᱠᱮ ᱟᱨ ᱚᱱᱮᱞᱤᱧ ᱞᱟᱹᱭ ᱫᱟ ᱚᱱᱮ ᱵᱟᱦᱨᱮ ᱫᱤᱥᱚᱢ ᱠᱚᱨᱮᱱ ᱠᱚ ᱦᱤᱡᱩᱜᱼᱟ ᱛᱚ ᱟᱨ ᱵᱷᱟᱜᱤ ᱵᱷᱟᱜᱤ ᱮ ᱯᱞᱮ ᱯᱷᱩᱴᱵᱚᱞ ᱯᱞᱮᱭᱟᱨ ᱠᱚᱠᱚ ᱦᱤᱡᱩᱜ ᱛᱟᱵᱚᱱᱟ ᱛᱚ ᱧᱮᱞᱛᱮ ᱟᱹᱰᱤ ᱮ ᱨᱟᱹ ᱨᱟᱹᱥᱠᱟᱹ ᱜᱮ ᱵᱩᱡᱷᱟᱹᱜᱼᱟ ᱛᱚ ᱚ ᱟᱹᱞᱤᱧ ᱦᱚᱸᱞᱤᱧ ᱱᱮᱶᱛᱟ ᱵᱤᱱᱟ ᱟᱹᱵᱤᱱ ᱦᱚᱸ ᱱᱮᱶᱛᱟ ᱞᱤᱧ ᱢᱮ᱾ ᱦᱮᱸ ᱥᱮ ᱵᱟᱝ ᱟᱯᱮ ᱥᱮᱜ ᱨᱮᱱ ᱦᱚᱸ ᱠᱟᱹᱴᱤᱡ ᱧᱮᱞ ᱠᱚ ᱦᱩᱭᱩᱜ-ᱟ ᱟᱨ ᱟᱞᱮ ᱥᱮᱫ ᱨᱮᱱ ᱦᱚᱸ ᱠᱟᱹᱴᱤᱡ ᱧᱮᱞ ᱠᱚᱣᱟ ᱵᱤᱱ᱾ ᱴᱷᱤᱠ᱾
ᱦᱳᱭ ᱜᱚᱝᱠᱮ ᱟᱹᱞᱤᱧ ᱟᱹᱞᱤᱧ ᱞᱤᱧ ᱟᱹᱞᱤᱧ ᱡᱚᱛᱚ ᱞᱤᱧ ᱪᱮᱥᱴᱟᱭᱟ ᱜᱚᱝᱠᱮ᱾ ᱟᱵᱮᱱ ᱱᱮᱣᱛᱟ ᱨᱮᱭᱟᱜ ᱚᱭ ᱫᱚ ᱦᱚᱸᱜ-ᱚᱭ ᱥᱟᱢᱱᱮ ᱨᱮ ᱟᱪᱪᱷᱟ ᱜᱚᱢᱠᱮ ᱱᱚᱜ ᱚᱭ ᱥᱟᱢᱱᱮ ᱨᱮᱜᱮ ᱱᱚᱭ ᱟᱜᱚᱥᱴ ᱟᱯᱮ ᱥᱮ ᱜᱚᱢᱠᱮ ᱱᱚᱭ ᱟᱜᱚᱥᱴ, ᱵᱤᱥᱥᱚ ᱟᱹᱫᱤᱵᱟᱹᱥᱤ ᱫᱤᱵᱚᱥ ᱠᱚ ᱢᱟᱱᱟᱣ ᱵᱟᱲᱟᱭ ᱜᱮᱭᱟ,
ᱦᱮᱸ ᱜᱚᱝᱠᱮ ᱪᱮᱫᱟᱜ ᱵᱟᱝᱠᱚ ᱢᱟᱱᱟᱣᱟ ᱢᱟᱱᱟᱣ ᱫᱚ ᱞᱟᱹᱠᱛᱤ ᱠᱟᱱ ᱜᱮᱭᱟ ᱥᱮ, ᱟᱫᱚ ᱱᱚᱣᱟ ᱟᱹᱫᱤᱵᱟᱹᱥᱤ, ᱫᱤᱵᱚᱥ ᱨᱮᱫᱚ ᱡᱮ ᱥᱩᱫᱩ ᱥᱟᱱᱛᱟᱲ ᱠᱚ ᱚᱠᱟ ᱫᱚ ᱵᱟᱝ ᱢᱟᱱᱮ ᱟᱹᱫᱤᱵᱟᱹᱥᱤ ᱵᱚᱞᱛᱮ ᱟᱞᱮ ᱥᱮᱫ ᱨᱮᱫᱚ, ᱧᱮᱞ ᱜᱟᱱᱚᱜ ᱠᱟᱱᱟ ᱢᱩᱰᱟᱹ ᱢᱮᱱᱟᱜ ᱠᱚᱣᱟ ᱦᱮᱸ ᱥᱮ ᱵᱟᱝ ᱟᱨ ᱢᱩᱰᱟᱹ ᱫᱚ ᱟᱞᱮᱥᱮᱫ ᱫᱚ, ᱡᱟᱦᱟᱸᱭ ᱵᱷᱩᱢᱤᱠᱟ ᱟᱨ ᱠᱤ ᱩᱱᱠᱩ ᱜᱮ ᱢᱩᱰᱟᱹ ᱫᱚᱞᱮ ᱢᱮᱛᱟ ᱠᱚᱣᱟ ᱠᱤᱱᱛᱩ ᱦᱤᱥᱟᱹᱵ ᱨᱮᱫᱚ ᱩᱱᱠᱩ ᱫᱚ ᱢᱩᱰᱟᱹ ᱫᱚ ᱵᱟᱝ ᱠᱟᱱᱟ ᱠᱚ ᱢᱩᱱᱰᱟᱨᱤ ᱡᱟᱦᱟᱸᱭ, ᱩᱱᱠᱩ ᱢᱩᱰᱟᱹ ᱠᱟᱱᱟ ᱠᱚ ᱦᱮᱸ ᱥᱮ ᱩᱱᱠᱩ ᱵᱷᱩᱢᱤ ᱥᱟᱱᱛᱟᱲ ᱤᱭᱟᱹ ᱛᱟᱨᱯᱚᱨ ᱠᱚᱰᱟ, ᱩᱱᱠᱩ ᱥᱟᱱᱟᱢ ᱠᱟᱛᱮ ᱜᱮ ᱢᱤᱫ ᱥᱟᱶᱛᱮ ᱢᱮᱥᱟ ᱠᱟᱛᱮ ᱟᱨᱠᱤ ᱢᱟᱱᱟᱣ ᱜᱮᱭᱟᱞᱮ,
ᱚ ᱟᱪᱪᱷᱟ ᱟᱪᱪᱷᱟ ᱟᱹᱰᱤ ᱱᱟᱯᱟᱭ,
ᱟᱯᱮ ᱥᱮᱫ ᱫᱚ ᱪᱮᱫ ᱞᱮᱠᱟ ᱯᱟᱣᱟᱨ ᱢᱟᱱᱟᱣ ᱜᱮᱭᱟ ᱯᱮ ᱚᱱᱟ,
ᱜᱚᱢᱠᱮ ᱟᱞᱮ ᱥᱮᱫ ᱫᱚ ᱢᱟᱱᱟᱣ ᱦᱩᱭᱩᱜ-ᱟ ᱵᱷᱟᱜᱤ ᱚᱱᱠᱟ, ᱚᱱᱠᱟ ᱟᱭᱢᱟ ᱨᱚᱠᱚᱢ ᱢᱤᱫᱴᱮᱡ ᱡᱟᱦᱟᱸ ᱫᱚ ᱜᱟᱡᱚᱨ ᱨᱮ ᱜᱟᱡᱚᱨ ᱨᱮ, ᱢᱤᱫᱴᱮᱱ ᱢᱤᱫᱴᱮᱡ ᱠᱮᱞᱟᱯ ᱢᱮᱱᱟᱜ-ᱟ ᱢᱚᱡᱽ ᱜᱮ ᱞᱟᱹᱴᱩ ᱟᱹᱫᱤᱵᱟᱹᱥᱤ ᱥᱩᱥᱚᱝᱜᱚ ᱠᱮᱞᱟᱯ ᱢᱮᱱᱟᱜ-ᱟ ᱢᱤᱫᱴᱮᱱ ᱱᱟᱯᱟᱭ ᱛᱮ- ᱛᱚ ᱚᱸᱰᱮ ᱜᱮ ᱚᱸᱰᱮ, ᱚᱸᱰᱮ ᱜᱮ ᱡᱚᱛᱚ ᱚᱱᱠᱟ ᱡᱟᱦᱟᱸ ᱯᱩᱞᱤᱥ ᱠᱚ ᱯᱩᱞᱤᱥ ᱠᱚ ᱦᱚᱸ ᱜᱚᱲᱚ ᱧᱟᱢᱚᱜᱼᱟ ᱥᱮ, ᱚᱱᱛᱮ ᱠᱷᱚᱡ ᱟᱭᱢᱟ ᱴᱚᱴᱷᱟ ᱠᱷᱚᱡ ᱡᱚᱛᱚ ᱚᱸᱰᱮ ᱫᱚ ᱵᱞᱚᱠ ᱠᱷᱚᱡ ᱜᱮ ᱠᱚᱨᱟᱣ ᱦᱚᱪᱚᱭᱟ ᱠᱚ, ᱚᱸᱰᱮ ᱫᱚ ᱚᱸᱰᱮ ᱫᱚ ᱚᱸᱰᱮ ᱜᱮ ᱢᱟᱨᱟᱝ ᱢᱟᱹᱪᱤ ᱧᱚᱜ ᱠᱚ ᱠᱚᱨᱟᱣᱟ ᱟᱨ ᱚᱱᱠᱟ, ᱮᱱᱮᱡ ᱥᱮᱨᱮᱧ ᱠᱚᱠᱚ ᱫᱚᱦᱚᱭᱟ ᱟᱨ ᱠᱤᱪᱷᱩ ᱡᱟᱦᱟᱸ ᱢᱟᱱᱚᱛᱟᱱ ᱦᱚᱲ ᱠᱚ ᱛᱟᱦᱮᱱᱟ, ᱛᱚ ᱩᱱᱠᱩ ᱠᱟᱹᱴᱤᱡ ᱚᱱᱟ ᱛᱤᱦᱤᱧ ᱱᱚᱭ ᱟᱜᱚᱥᱴ ᱵᱟᱨᱮ ᱛᱮᱧ ᱞᱟᱹ ᱞᱟᱹᱭᱟ ᱠᱤᱪᱷᱩ ᱫᱟᱢᱟᱱ ᱫᱟᱵᱟᱱ ᱠᱟᱛᱷᱟ ᱠᱚ ᱞᱟᱹᱭ ᱟᱸᱡᱚᱢ ᱠᱟᱱᱟ᱾
ᱦᱮᱸ ᱜᱚᱢᱠᱮ ᱟᱸᱡᱚᱢ ᱠᱟᱫ ᱞᱤᱧ ᱜᱟᱡᱚᱞ ᱠᱟᱛᱷᱟ ᱵᱤᱱ ᱞᱟᱹᱭ ᱠᱮᱫ ᱠᱷᱟᱱ ᱜᱟᱡᱚᱞ ᱨᱮᱜᱮ ᱯᱟᱪᱮᱫ ᱢᱟᱨᱟᱝ ᱵᱚᱞ ᱠᱷᱮᱞᱳᱰ ᱴᱩᱨᱱᱟᱢᱮᱱᱴ ᱫᱚ ᱦᱩᱭᱩᱜ ᱜᱮᱭᱟ ᱥᱮ ᱪᱮᱫ?
ᱦᱳᱭ ᱜᱚᱢᱠᱮ,
ᱚ ᱛᱟᱦᱞᱮ ᱟᱞᱤᱧ ᱦᱚᱸ ᱱᱮᱛᱟᱨ ᱫᱚ ᱥᱳᱥᱟᱞ ᱢᱤᱰᱤᱭᱟ ᱡᱩᱜᱽ ᱛᱚ ᱟᱫᱚ, ᱟᱸ ᱧᱮᱞ ᱵᱟᱲᱟ ᱠᱟᱫᱟᱞᱤᱧ ᱡᱮ ᱚᱱᱮ ᱜᱟᱡᱚᱞ ᱠᱚ ᱨᱮᱱᱟᱜ ᱠᱚ ᱟᱲᱟᱜ ᱵᱟᱲᱟ ᱠᱟᱫᱟ ᱛᱚ ᱟᱫᱚ ᱛᱟᱦᱚᱞᱮ ᱚᱱᱟ ᱜᱮ ᱚᱱᱟᱴᱟᱜ ᱨᱮᱱᱟᱜ ᱜᱮ ᱠᱟᱛᱷᱟ ᱜᱮ ᱦᱳᱭᱛᱳ ᱠᱚ ᱞᱟᱹᱭ ᱵᱟᱲᱟᱭ ᱜᱮᱭᱟ ᱦᱮᱸ ᱥᱮ ᱵᱟᱝ?
ᱦᱳᱭ ᱜᱚᱢᱠᱮ ᱦᱳᱭ ᱜᱚᱢᱠᱮ ᱟᱞᱮ ᱥᱮᱱ ᱫᱚ ᱵᱮᱥᱤ ᱢᱟᱨᱟᱝ ᱢᱟᱨᱟᱝ ᱠᱷᱮᱞ ᱜᱮ ᱦᱩᱭ ᱵᱟᱲᱟᱜ-ᱟ᱾
ᱚ ᱛᱚ ᱛᱟᱦᱞᱮ ᱛᱚ ᱟᱹᱰᱤ ᱱᱟᱯᱟᱭ ᱠᱟᱛᱷᱟ ᱜᱮ᱾
ᱦᱮᱸ
ᱛᱚ ᱜᱚᱢᱠᱮ ᱞᱤᱧ ᱞᱟᱹᱭ ᱮᱫᱟ ᱚᱠᱛᱚ ᱠᱚᱦᱚᱸ ᱪᱟᱵᱟ ᱦᱤᱡᱩᱜ ᱠᱟᱱᱟ ᱦᱮᱸ ᱥᱮ ᱵᱟᱝᱟ? ᱛᱚ ᱦᱟᱯᱮ ᱯᱚᱨᱮ ᱛᱮᱞᱟᱝ ᱨᱚᱯᱚᱲᱟ ᱦᱮᱸ ᱥᱮ ᱵᱟᱝ?
ᱦᱳᱭ ᱜᱚᱢᱠᱮ ᱢᱟ᱾
ᱦᱮᱸ ᱡᱚᱦᱟᱨ ᱜᱮ ᱜᱚᱢᱠᱮ᱾
ᱦᱚᱭ᱾